ᱦᱮᱸ, ᱜᱚᱢᱠᱮ ᱡᱚᱦᱟᱨ ᱜᱮ ᱾
ᱦᱮᱸ, ᱡᱚᱦᱟᱨ ᱜᱮ ᱜᱚᱢᱠᱮ, ᱛᱚᱵᱮ, ᱞᱟᱹᱭᱮᱫ ᱛᱟᱦᱮᱱᱟᱞᱤᱧ ᱾ ᱟᱯᱮ ᱫᱚ, ᱦᱚᱸᱜᱼᱚᱭ ᱠᱚᱜ ᱥᱮᱸᱫᱽᱨᱟ ᱠᱚᱫᱚ ᱯᱮ, ᱪᱟᱞᱟᱜ ᱜᱮᱭᱟ ᱥᱮ ᱵᱟᱝᱟ?
ᱦᱮᱸᱜᱼᱩᱻᱢ! ᱟᱫᱚ, ᱦᱮᱸ ᱜᱚᱝᱠᱮ, ᱱᱚᱜᱼᱚᱭ ᱪᱟᱞᱟᱣ ᱵᱟᱲᱟ, ᱦᱩᱭᱩᱜ ᱜᱮᱭᱟ ᱾ ᱦᱚᱸᱜ ᱛᱚ, ᱱᱮᱛᱟᱨ ᱫᱤᱱ ᱜᱮ, ᱚᱱᱮ, ᱩᱱᱠᱩ ᱡᱟᱦᱟᱸᱭ, ᱪᱟᱭ ᱠᱚᱻᱟᱨᱠᱤ
ᱟᱪᱪᱷᱟ ᱾
ᱦᱳᱭᱥᱮ, ᱟᱫᱚ ᱢᱟᱱᱮ, ᱱᱮᱛᱟᱨ ᱥᱤ ᱵᱟᱲᱟ, ᱦᱩᱭᱩᱜ ᱠᱟᱱᱟ ᱥᱮ ᱾ ᱥᱤ ᱵᱟᱲᱟ ᱠᱚ, ᱦᱩᱭᱩᱜ ᱠᱟᱱ ᱠᱷᱟᱱ, ᱟᱫᱚ ᱛᱟᱦᱚᱞᱮ, ᱡᱟᱦᱟᱸ ᱮᱻ, ᱩᱱᱠᱩ ᱡᱟᱦᱟᱸᱭ, ᱪᱤᱞᱤ? ᱠᱚ ᱢᱮᱛᱟ ᱠᱚᱣᱟ ᱾ ᱩᱱᱠᱩ ᱜᱷᱩᱜᱽᱨᱤ ᱟᱨᱠᱤ ᱾
ᱦᱚᱭ ᱜᱚᱝᱠᱮ, ᱦᱮᱸ ᱜᱷᱩᱜᱽᱨᱤ ᱥᱚᱥᱚᱨᱚᱡᱽ ᱾
ᱦᱳᱭ, ᱱᱩᱠᱩ ᱫᱚ ᱟᱫᱚ ᱠᱚ, ᱩᱰᱩᱠᱚᱜ ᱠᱟᱱᱟ ᱥᱮ ᱫᱚᱢᱮ ᱜᱮ, ᱩᱱᱠᱩ ᱡᱚᱢ ᱞᱟᱹᱜᱤᱫ ᱩᱱᱠᱩ ᱪᱮᱬᱮ ᱠᱚᱫᱚ, ᱫᱚᱢᱮ ᱠᱷᱚᱜ ᱟᱲᱜᱚᱱ ᱠᱟᱱᱟ, ᱟᱨᱠᱤ ᱠᱷᱮᱛ ᱥᱮᱫ ᱾ ᱦᱳᱭ! ᱛᱟᱦᱚᱞᱮ ᱟᱫᱚ ᱚᱱᱟ, ᱜᱷᱩᱜᱽᱲᱤ ᱨᱮᱜᱮ, ᱜᱷᱩᱜᱽᱨᱤ ᱨᱮ, ᱟᱫᱚ ᱟᱞᱮ ᱫᱚ ᱚᱱᱟ ᱡᱟᱦᱟᱸ, ᱵᱤᱥ ᱠᱚ ᱠᱟᱹᱡ ᱞᱮ ᱮᱢᱟᱜ ᱛᱮ, ᱟᱫᱚ ᱚᱱᱟ, ᱤᱭᱟᱹ ᱡᱟᱦᱱᱟᱜ ᱢᱟᱱᱮ, ᱢᱮ ᱠᱟᱹᱡ ᱩᱥᱩᱞ ᱡᱤᱱᱤᱥ ᱨᱮ, ᱟᱨᱠᱤ ᱢᱚᱱᱮ ᱠᱟᱜ ᱢᱮ, ᱡᱟᱦᱟᱸ ᱨᱮᱜᱮ, ᱤᱭᱟᱹ ᱦᱩᱭ ᱟᱠᱟᱱᱟ, ᱥᱤ ᱦᱩᱭ ᱟᱠᱟᱱᱟ ᱾ ᱦᱳᱭ ᱥᱮ ᱾ ᱟᱨ, ᱚᱱᱟ ᱥᱤ ᱡᱟᱦᱟᱸᱨᱮ, ᱦᱩᱭ ᱟᱠᱟᱱᱟ, ᱚᱱᱟ ᱪᱮᱛᱟᱱ ᱨᱮᱜᱮ ᱠᱟᱹᱡ ᱞᱮ, ᱰᱷᱤᱯ ᱞᱮᱠᱟ ᱠᱟᱹᱡ ᱞᱮ ᱩᱥᱩᱞᱟ, ᱦᱳᱭ, ᱚᱱᱟ ᱰᱷᱤᱯ ᱞᱮᱠᱟ ᱠᱟᱹᱡ ᱞᱮ, ᱩᱥᱩᱞ ᱛᱮ, ᱟᱫᱚ ᱚᱱᱟ ᱪᱮᱛᱟᱱ ᱨᱮᱜᱮ, ᱟᱫᱚ, ᱱᱮᱜ, ᱩᱱᱤ ᱜᱷᱩᱜᱽᱨᱤ, ᱡᱟᱦᱟᱸ ᱵᱤᱥ ᱢᱮᱥᱟ ᱟᱛᱮ, ᱡᱟᱦᱟᱸ ᱜᱷᱩᱜᱽᱨᱤ ᱟᱨᱠᱤ ᱟᱫᱚ ᱞᱮ, ᱫᱚᱦᱚ ᱮᱭᱟ ᱾
ᱟᱪᱪᱷᱟ, ᱜᱚᱝᱠᱮ! ᱟᱰᱤ ᱱᱟᱯᱟᱭ ᱛᱚᱵᱮ, ᱟᱯᱮ ᱥᱮᱫ ᱫᱚ ᱦᱚᱜᱼᱚᱸᱭ ᱾ ᱵᱤᱥ ᱠᱚᱯᱮ, ᱢᱮᱥᱟᱦᱟᱜᱼᱟ ᱜᱮᱭᱟ, ᱟᱫᱚ ᱜᱚᱝᱠᱮ, ᱮᱸᱼᱟᱞᱮ ᱥᱮᱫ ᱫᱚ, ᱵᱤᱥ ᱱᱮᱛᱟᱨ ᱥᱩᱢᱩᱝ ᱫᱚ ᱵᱟᱝ, ᱟᱞᱮ ᱥᱮᱫ ᱫᱚ, ᱱᱚᱜᱼᱚᱭ ᱤᱭᱟᱹ ᱦᱚᱸ ᱧᱟᱢᱚᱜ ᱜᱮᱭᱟ ᱾ ᱱᱤᱭᱟᱹ ᱫᱚ ᱡᱟᱦᱟᱸ ᱮᱸᱼ ᱠᱚᱜ ᱴᱚᱠᱚᱜ ᱠᱚ ᱞᱟᱹᱭ ᱜᱮᱭᱟ, ᱠᱚᱜ ᱴᱚᱠᱚᱜ ᱫᱚᱞᱮ ᱴᱚᱠᱚᱜ ᱠᱚ ᱛᱟᱦᱮᱱ ᱜᱮᱭᱟ, ᱚᱱᱟ ᱥᱟᱶᱛᱮ ᱢᱤᱫᱴᱮᱱ, ᱤᱭᱟᱹ ᱥᱚᱴᱠᱟ ᱞᱮᱠᱟ ᱧᱟᱢᱚᱜᱼᱟ, ᱢᱟᱱᱮ ᱠᱚᱜ ᱨᱮᱭᱟᱜ ᱦᱚᱸ ᱴᱟᱴᱠᱟ ᱠᱚ, ᱯᱟᱹᱥᱤᱜ ᱛᱟᱦᱮᱱ ᱜᱮᱭᱟ‌᱾ ᱚᱱᱟ ᱦᱚᱸ, ᱟᱨ ᱵᱤᱥᱮᱥ ᱛᱚ ᱠᱚᱜ ᱴᱚᱯᱚᱜ ᱠᱟᱛᱮᱜ ᱜᱮ, ᱜᱚᱡ ᱫᱚ ᱵᱷᱟᱞᱤ ᱞᱤᱧ ᱵᱩᱡᱟ ᱾ ᱪᱮᱫᱟᱜ ᱥᱮ, ᱠᱚᱜ ᱴᱚᱯᱚᱜ, ᱴᱚᱯᱚᱜ ᱡᱤᱞ ᱜᱮ, ᱢᱟᱱᱮ, ᱡᱟᱦᱟᱸ ᱫᱚ, ᱨᱟᱱ ᱮᱢ ᱠᱟᱛᱮᱡ ᱜᱚᱡ ᱫᱚ ᱢᱟᱱᱮ ᱚᱱᱟ ᱡᱤᱞ ᱫᱚ ᱵᱟᱝ ᱥᱤᱵᱤᱞ ᱞᱤᱧᱟ ᱟᱨ ᱵᱟᱹᱞᱤᱧ ᱠᱩᱥᱤᱭᱟᱜ ᱜᱮᱭᱟ ᱨᱟᱱ ᱮᱢ ᱠᱟᱛᱮᱫ ᱜᱚᱡ ᱫᱚ ᱪᱮᱫᱟᱜ ᱥᱮ ᱯᱟᱪᱮᱫ ᱛᱟᱭᱚᱢ ᱛᱮ ᱟᱹᱰᱤ ᱥᱟᱺᱜᱤᱧ ᱮ ᱩᱰᱟᱹᱣ ᱪᱟᱞᱟᱣᱮᱱ ᱟᱨ ᱚᱱᱛᱮ ᱨᱮ ᱜᱚᱡ ᱮᱱ ᱾ ᱟᱫᱚ ᱡᱩᱫᱤ ᱴᱚᱯᱚᱜ ᱛᱮᱠᱷᱟᱱ ᱫᱚ ᱮᱱᱠᱷᱟᱱ ᱫᱚ ᱪᱮᱫ ᱴᱚᱯᱚᱜ ᱫᱚᱢ ᱛᱚᱞ ᱠᱟᱜᱼᱟ ᱦᱮᱸᱥᱮ ᱟᱨ ᱚᱸᱰᱮ ᱜᱮ ᱯᱷᱟᱥᱤᱭᱮᱱ ᱜᱮ, ᱮᱱᱠᱷᱟᱱ ᱯᱷᱟᱫᱟ ᱯᱷᱩᱫᱩ ᱵᱟᱲᱟᱭᱟ ᱚᱸᱰᱮ ᱠᱷᱚᱡ ᱵᱟᱭ ᱩᱰᱟᱹᱣ ᱫᱟᱲᱮᱭᱟᱜᱼᱟ ᱟᱨ ᱮᱱᱠᱷᱟᱱ ᱫᱚ ᱩᱱᱤ ᱫᱚ ᱚᱸᱰᱮ ᱜᱮ ᱜᱚᱡ ᱠᱟᱛᱮᱡ ᱡᱚᱢ ᱨᱮᱦᱚ ᱢᱟᱱᱮ ᱡᱟᱸᱦᱟ ᱫᱚ ᱱᱤᱡᱮ ᱛᱮ ᱜᱚᱡ ᱠᱟᱛᱮᱜ ᱡᱚᱢ ᱫᱚ ᱠᱟᱹᱴᱤᱡ ᱵᱷᱟᱞᱮ ᱵᱩᱡᱩᱜᱼᱟ ᱟᱨ ᱡᱟᱸᱦᱟ ᱨᱟᱱ ᱡᱚᱢ ᱠᱟᱛᱮ ᱜᱩᱡᱩᱜ-ᱟ ᱥᱮ ᱚᱱᱟ, ᱚᱱᱟ ᱡᱤᱞ ᱫᱚ ᱢᱤᱫᱴᱮᱱ ᱵᱟᱝ ᱥᱤᱵᱤᱞ ᱵᱟᱝ ᱵᱩᱡᱷᱟᱹᱣ ᱢᱟᱱᱮ ᱥᱤᱵᱤᱞ ᱵᱟᱝ ᱥᱤᱵᱤᱞ ᱞᱤᱧᱟ ᱾ ᱟᱫᱚ ᱜᱚᱝᱠᱮ ᱦᱚᱸᱜᱼᱚᱭ ᱨᱟᱱ ᱛᱮ ᱜᱚᱡ ᱟᱨ ᱡᱮ ᱵᱤᱱᱟᱹ ᱨᱟᱱ ᱛᱮ ᱜᱚᱡ ᱠᱟᱛᱮ ᱡᱚᱢ ᱟᱨ ᱟᱵᱮᱱ ᱚᱱᱟ ᱨᱮᱭᱟᱜ ᱠᱤᱪᱷᱩ ᱦᱚᱸ ᱠᱟᱹᱴᱤᱡ ᱚᱱᱟ ᱨᱮᱭᱟᱜ ᱯᱷᱟᱨᱟᱠ ᱵᱮᱱ ᱵᱩᱡᱷᱟᱹᱣ ᱠᱟᱜᱼᱟ ᱥᱮ ᱵᱟᱝ? ᱡᱮ ᱡᱤᱞ ᱨᱮᱭᱟᱜ ᱴᱮᱥᱴ ᱠᱟᱹᱴᱤᱡ ᱨᱮᱦᱚᱸ ᱵᱷᱮᱜᱟᱨᱚᱜ ᱜᱮᱭᱟ ᱾ ᱡᱟᱸᱦᱟ ᱫᱚ ᱨᱟᱱ ᱛᱮᱵᱮᱱ ᱜᱚᱡᱮᱭᱟ ᱚᱱᱟ ᱫᱚ ᱠᱟᱹᱴᱤᱡ ᱵᱷᱤᱱᱟᱹ ᱧᱚᱜᱼᱟ ᱾ ᱚᱱᱟ ᱥᱟᱶᱛᱮ ᱡᱟᱸᱦᱟ ᱴᱚᱯᱚᱜ ᱥᱮ ᱛᱤ ᱛᱮᱵᱮᱱ ᱜᱩᱡᱤᱭᱟ ᱚᱱᱟ ᱛᱚ ᱠᱟᱹᱴᱤᱡ ᱵᱷᱤᱱᱟᱹ ᱧᱚᱜ ᱥᱤᱵᱮᱞᱟ ᱾ ᱟᱫᱚ ᱱᱚᱣᱟ ᱤᱫᱤ ᱠᱟᱛᱮᱫ ᱫᱚᱢ ᱵᱟᱰᱟᱭᱟ ᱥᱮ ᱵᱟᱝᱟ?
ᱦᱳᱭ ᱜᱚᱝᱠᱮ ᱾ ᱟᱫᱚ ᱮᱢᱱᱤ ᱡᱟᱸᱦᱟ ᱵᱤᱱ ᱞᱟᱹᱭ ᱠᱮᱜ ᱡᱟᱸᱦᱟ ᱯᱟᱥᱤ ᱛᱮ ᱥᱟᱵ ᱠᱟᱛᱮᱫ ᱮᱢᱱᱤ ᱱᱤᱡᱮᱛᱮ ᱜᱚᱡ ᱠᱟᱛᱮᱜ ᱡᱚᱢ ᱦᱳᱭ, ᱟᱫᱚ ᱱᱚᱣᱟ ᱠᱚᱫᱚ ᱡᱚᱢ ᱦᱳᱭ ᱠᱟᱱᱟ ᱠᱤᱱᱛᱩ ᱴᱮᱥᱴ ᱫᱚ ᱯᱨᱟᱭ ᱥᱮᱢ ᱜᱮ ᱵᱩᱡᱷᱟᱹᱜᱼᱟ ᱢᱟᱱᱮ ᱠᱷᱩᱵ ᱮᱠᱴᱟ ᱫᱚ ᱯᱟᱨᱛ ᱛᱷᱚᱠᱚ ᱵᱟᱝ ᱦᱳᱭᱳᱜ ᱜᱮᱭᱟ ᱡᱮ ᱱᱤᱡᱮ ᱞᱮᱠᱟᱱ ᱢᱚᱪᱟ ᱛᱮ ᱫᱚ ᱟᱫᱚ ᱩᱱᱟᱹᱜ ᱫᱚ ᱵᱟᱝ ᱵᱩᱡᱷᱟᱹᱜ ᱜᱮᱭᱟ ᱡᱮ, ᱠᱷᱩᱵ ᱠᱷᱩᱵ ᱢᱟᱱᱮ ᱥᱤᱵᱤᱞ ᱾ ᱠᱚ ᱦᱟᱱᱛᱮ ᱱᱟᱛᱮᱜ ᱜᱮᱭᱟ ᱡᱮ ᱚᱱᱠᱟ ᱫᱚ ᱵᱟᱝ ᱟᱨᱠᱤ, ᱦᱳᱭ ᱾ ᱢᱟᱱᱮ ᱦᱳᱭᱛᱳ ᱠᱤᱪᱷᱩ ᱵᱩᱡᱷᱟᱹᱜ ᱜᱮᱭᱟ ᱵᱟᱝ ᱫᱚ ᱵᱟᱝ ᱾ ᱠᱤᱪᱷᱩ ᱫᱚ ᱦᱚᱭᱛᱚ ᱵᱩᱡᱷᱟᱹᱜ ᱜᱮ ᱨᱮᱦᱚᱸ, ᱢᱟᱱᱮ ᱠᱷᱟᱹᱞᱤ ᱢᱚᱪᱟ ᱛᱮᱫᱚ ᱵᱟᱢ ᱵᱩᱡ ᱫᱟᱲᱮᱭᱟᱜᱼᱟ ᱟᱨᱠᱤ ᱚᱱᱠᱟᱱᱟᱜ ᱫᱚ ᱾ ᱦᱳᱭ ᱥᱮ ᱟᱨ ᱚᱱᱟ ᱡᱟᱸᱦᱟ ᱵᱤᱥ ᱛᱮ ᱡᱟᱸᱦᱟ ᱵᱤᱥ ᱛᱮ ᱜᱚᱡ, ᱦᱳᱭ ᱾ ᱟᱫᱚ ᱱᱚᱣᱟ ᱜᱚᱡ ᱠᱚᱫᱚ ᱦᱳᱭᱳᱜ ᱠᱟᱱᱟ ᱵᱚᱦᱚᱜ ᱫᱚᱞᱮ ᱮᱠᱫᱚᱢ ᱞᱮ ᱵᱟᱫ ᱩᱛᱟᱹᱨ ᱜᱮᱭᱟ ᱦᱳᱭ ᱥᱮ ᱟᱨ ᱡᱟᱸᱦᱟ ᱦᱮᱸ ᱚᱱᱟ ᱟᱭᱟᱜ ᱵᱚᱦᱚᱜ ᱠᱷᱚᱱ ᱡᱟᱸᱦᱟ ᱱᱟᱹᱰᱨᱤ ᱦᱮᱡ ᱟᱠᱟᱱᱟ ᱞᱟᱡ ᱥᱮᱫ ᱦᱳᱭ ᱞᱟᱡ ᱥᱮᱫ ᱡᱟᱸᱦᱟ ᱱᱟᱹᱰᱨᱤ ᱱᱟᱹᱰᱨᱤ ᱦᱚᱸ ᱮᱠᱫᱚᱢ ᱞᱮ ᱪᱷᱟᱲᱟᱣᱟ ᱟᱨ ᱚᱪᱚᱜ ᱟᱞᱮ ᱟᱨ ᱡᱟᱸᱦᱟ ᱤᱭᱟᱹ ᱠᱚ ᱟᱨᱠᱤ ᱞᱟᱡ ᱛᱮᱫ ᱠᱚ ᱞᱟᱡᱛᱮᱫ ᱠᱚᱦᱚᱸ ᱚᱠᱟ ᱦᱚᱸ ᱟᱫᱚ ᱵᱟᱞᱮ ᱫᱚᱦᱚᱭᱟ ᱟᱨᱠᱤ ᱡᱷᱚᱛᱚ ᱞᱮ ᱜᱤᱲᱤ ᱠᱟᱜᱼᱟ ᱾ ᱟᱨ ᱡᱟᱸᱦᱟᱱᱟᱜ ᱡᱟᱸᱦᱟ ᱩᱰᱟᱹᱣ ᱪᱟᱞᱟᱜ ᱡᱟᱸᱦᱟ ᱠᱟᱛᱷᱟ ᱵᱤᱱ ᱞᱟᱹᱭ ᱠᱮᱫ ᱦᱳᱭ ᱥᱮ ᱡᱟᱸᱦᱟ ᱥᱮᱫ ᱜᱮᱠᱚ ᱩᱰᱟᱹᱣ ᱪᱟᱞᱟᱜ, ᱟᱫᱚ ᱟᱞᱮ ᱫᱚ ᱚᱱ ᱛᱮ ᱟᱫᱚ ᱛᱟᱭᱚᱢ ᱛᱟᱭᱚᱢ ᱛᱮᱜᱮ ᱞᱮ ᱪᱟᱞᱟᱜ ᱜᱮᱭᱟ ᱟᱨᱠᱤ ᱡᱮ ᱚᱠᱟ ᱥᱮᱫ ᱪᱟᱞᱟᱜ ᱠᱟᱱᱟᱭ ᱦᱳᱭ ᱥᱮ ᱾ ᱡᱮ ᱩᱱᱤ ᱫᱚ ᱵᱟᱲᱟᱭ ᱜᱮᱭᱟ ᱞᱮ ᱡᱮ ᱩᱱᱤ ᱡᱚᱢ ᱠᱟᱫᱟᱭ ᱢᱟᱱᱮ ᱩᱱᱤ ᱫᱚ ᱟᱹ ᱵᱟᱭ ᱵᱟᱧᱪᱟᱜ ᱟᱭ ᱦᱳᱭ ᱾ ᱛᱟᱦᱞᱮ ᱩᱱᱤ ᱜᱮᱞᱮ ᱯᱟᱸᱡᱟ ᱵᱟᱲᱟᱮᱭᱟ ᱡᱮ, ᱚᱠᱟ ᱥᱮᱫ ᱮ ᱪᱟᱞᱟᱜ ᱠᱟᱱᱟ ᱚᱠᱟ ᱥᱮᱫ ᱨᱮ ᱱᱟᱦᱟᱜ ᱠᱷᱟᱱ ᱧᱩᱨᱦᱩᱜ ᱟᱠᱚ ᱾
ᱠᱟᱛᱷᱟ ᱫᱚ ᱱᱚᱣᱟ ᱠᱟᱱ ᱛᱟᱞᱤᱧᱟ ᱡᱮ ᱢᱤᱫᱴᱮᱱ ᱪᱮᱬᱮ ᱦᱚᱸᱜᱼᱚᱭ ᱨᱟᱱ ᱮ ᱡᱚᱢ ᱠᱟᱜ-ᱟ ᱾ ᱯᱟᱪᱮᱫ ᱡᱚᱢ ᱛᱚᱨᱟ ᱜᱮ ᱩᱰᱟᱹᱜᱼᱟ ᱾ ᱛᱚ ᱨᱟᱱ ᱫᱚ ᱡᱚᱢ ᱛᱚᱨᱟ ᱛᱚ ᱮᱠᱥᱮᱱ ᱫᱚ ᱵᱟᱭ ᱩᱫᱩᱠᱟ ᱾ ᱠᱟᱹᱴᱤᱡ ᱢᱤᱫ ᱜᱷᱟᱹᱲᱤᱡ ᱯᱚᱨᱮ ᱩᱰᱩᱠᱟ ᱾ ᱟᱫᱚ ᱩᱱᱤ ᱫᱚ ᱛᱤᱱᱟᱹᱜ ᱥᱟᱺᱜᱤᱧ ᱵᱮᱱ ᱯᱟᱸᱡᱟᱮᱭᱟ ᱦᱮᱸᱥᱮ ᱾ ᱮᱸᱻ ᱡᱚᱢ ᱠᱟᱛᱮᱫ ᱩᱰᱟᱹᱣ ᱮᱱᱟ ᱟᱨ ᱛᱤᱱᱟᱹᱜ ᱥᱟᱺᱜᱤᱧ ᱯᱟᱥᱮᱡ ᱩᱱᱤ ᱫᱚᱢᱮ ᱥᱟᱺᱜᱤᱧ ᱨᱮ ᱯᱟᱥᱮᱡ ᱨᱟᱱ ᱨᱮᱭᱟᱜ ᱮᱠᱥᱮᱱ ᱮ ᱥᱟᱵ ᱛᱟᱭ ᱦᱮᱸᱥᱮ ᱾ ᱚᱱᱟ ᱛᱚ ᱟᱨ ᱵᱟᱰᱟᱭ ᱵᱟᱹᱱᱩᱜᱼᱟ ᱾ ᱚᱱᱟ ᱠᱷᱟᱹᱛᱤᱨ ᱛᱮ ᱟᱹᱞᱤᱧ ᱫᱚ ᱨᱟᱱ ᱛᱮᱫᱚ ᱜᱚᱡ ᱫᱚ ᱠᱟᱹᱴᱤᱡ ᱵᱷᱚᱨᱥᱟᱹ ᱠᱩ ᱵᱟᱞᱤᱧ ᱵᱩᱡᱟ ᱾ ᱴᱚᱯᱚᱜ ᱠᱟᱛᱮᱜ ᱜᱮ ᱠᱚᱜ ᱴᱚᱯᱚᱜ ᱠᱟᱛᱮᱫ ᱜᱮ ᱨᱟᱹᱥᱠᱟᱹ ᱫᱚ ᱟᱨ ᱡᱚᱢ ᱨᱮᱦᱚᱸ ᱥᱤᱵᱤᱞ ᱫᱚ ᱞᱤᱧ ᱵᱩᱡᱷᱟᱹᱣ ᱛᱟᱦᱮᱸᱱᱟ᱾ ᱛᱚᱵᱮ ᱚᱱᱠᱟ ᱢᱟ ᱠᱚᱜ ᱢᱟ ᱦᱮᱸᱜᱮ ᱛᱚᱵᱮ ᱦᱩᱱᱠᱩ ᱞᱟᱹᱴᱩ ᱞᱟᱹᱴᱩ ᱪᱮᱬᱮ ᱡᱟᱦᱟᱸᱭ ᱫᱚ ᱩᱱᱠᱩ ᱥᱩᱝᱠᱟᱹᱞ ᱪᱮᱬᱮ ᱡᱟᱸᱦᱟᱭ ᱫᱚ ᱟᱵᱩ ᱥᱚᱢᱟᱱ ᱠᱟᱹᱴᱤᱡ ᱠᱤᱪᱷᱩ ᱫᱩᱠᱚ ᱛᱟᱦᱮᱸᱱᱟ ᱟᱨ ᱞᱟᱹᱴᱩ ᱞᱟᱹᱴᱩ ᱡᱟᱦᱟᱸᱭ ᱫᱚ ᱢᱤᱫ ᱵᱟᱨ ᱵᱚᱪᱷᱚᱨ ᱵᱟᱠᱚ ᱧᱤᱨ ᱫᱟᱲᱮᱭᱟᱜ ᱵᱟ ᱵᱟᱠᱚ ᱧᱮᱞ ᱞᱮᱠᱷᱟᱡ ᱵᱟᱠᱚ ᱫᱚᱱ ᱵᱟᱲᱟ ᱞᱮᱠᱷᱟᱡ ᱵᱟᱠᱚ ᱩᱰᱟᱹ ᱫᱟᱲᱮᱭᱟᱜ ᱚᱱᱠᱟᱱ ᱠᱚ ᱪᱮᱬᱮ ᱠᱚᱫᱚᱚᱵᱱ ᱥᱮᱸᱫᱽᱨᱟ ᱵᱟᱲᱟ ᱟᱠᱟᱫ ᱠᱚᱣᱟ ᱥᱮ ᱵᱟᱝᱟ?
ᱦᱳᱭ ᱟᱫᱚ ᱥᱮᱸᱫᱽᱨᱟ ᱠᱚᱫᱚ ᱥᱮᱸᱫᱽᱨᱟ ᱵᱟᱲᱟ ᱦᱩᱭ ᱟᱠᱟᱱᱟ ᱟᱫᱚ ᱥᱮᱸᱫᱽᱨᱟ ᱫᱚ ᱚᱱᱠᱟ ᱵᱟᱪᱷᱟᱣᱛᱮ ᱥᱮᱸᱫᱽᱨᱟ ᱫᱚ ᱵᱟᱝ ᱦᱩᱭᱩᱜᱼᱟ ᱡᱟᱦᱟᱸᱭ ᱠᱚ ᱧᱟᱢᱚᱜᱼᱟ ᱩᱱᱠᱩ ᱜᱮ ᱥᱮᱸᱫᱽᱨᱟ ᱠᱚ ᱦᱩᱭᱩᱜᱼᱟ ᱦᱳᱭ ᱥᱮ᱾
ᱟᱫᱚ ᱠᱟᱛᱷᱟᱨ ᱨᱮ ᱜᱚᱝᱠᱮ ᱞᱤᱧ ᱞᱟᱹᱭᱫᱟ ᱡᱮ ᱚᱱᱟ ᱫᱚ ᱡᱟᱦᱟᱸᱭ ᱥᱮᱸᱫᱽᱨᱟ ᱞᱟᱹᱜᱤᱫ ᱪᱟᱞᱟᱜᱼᱟ ᱡᱮ ᱵᱟᱪᱷᱟᱣ ᱫᱚ ᱵᱟᱝ ᱟᱫᱚ ᱜᱚᱢᱠᱮ ᱥᱮᱸᱫᱽᱨᱟ ᱟᱠᱟᱫ ᱠᱚᱣᱟᱵᱮᱱ ᱥᱮ ᱚᱱᱟ ᱠᱟᱛᱷᱟ ᱵᱟᱲᱟᱭ ᱥᱟᱱᱟ ᱞᱤᱧᱟ᱾ ᱥᱮ ᱩᱱᱠᱩ ᱪᱮᱬᱮ ᱠᱚᱫᱚ ᱥᱮᱸᱫᱽᱨᱟ ᱟᱠᱟᱫ ᱠᱚᱣᱟᱵᱮᱱ ᱥᱮ ᱵᱟᱝ ᱟᱵᱮᱱ ᱫᱚ
ᱪᱮᱫ ᱞᱮᱠᱟᱱ ᱪᱮᱬᱮᱢ ᱫᱷᱟᱷᱟᱨ
ᱥᱚᱝᱠᱟᱹᱞ ᱜᱚᱝᱠᱮ ᱡᱟᱦᱟᱸᱭ ᱫᱚ ᱞᱟᱹᱴᱩ ᱞᱟᱹᱴᱩ ᱴᱷᱚᱱᱴᱟᱜ ᱛᱟᱠᱚ ᱦᱮᱸ ᱥᱮ ᱮ ᱦᱮᱸᱫᱮ ᱯᱩᱲ ᱦᱮᱸᱫᱮ ᱯᱩᱲ ᱠᱚ ᱧᱮᱞᱚᱜᱼᱟ ᱟᱨ ᱫᱚᱢᱮ ᱩᱥᱩᱞ ᱜᱮᱠᱚ ᱛᱟᱦᱮᱱᱟ ᱦᱮᱸᱥᱮ ᱟᱸ ᱥᱩᱝᱠᱷᱟ. ᱞ ᱠᱚ ᱢᱮᱛᱟᱣ ᱠᱚ ᱛᱟᱦᱮᱸᱱᱟ ᱟᱨ ᱚᱠᱟ ᱚᱠᱟ ᱥᱮᱫ ᱫᱚ ᱪᱤᱞᱤ ᱪᱤᱞᱤ ᱠᱚ ᱢᱮᱛᱟ ᱠᱚᱣᱟ ᱵᱟᱹᱞᱤᱧ ᱵᱟᱰᱟᱭᱟ ᱠᱤᱱᱛᱩ ᱥᱚᱝᱠᱞ ᱦᱚᱸ ᱢᱟᱱᱮ ᱠᱚᱜ ᱠᱷᱚᱡ ᱦᱚᱸ ᱞᱟᱹᱴᱩ ᱢᱟᱱᱮ ᱟᱨᱚ ᱞᱟᱹᱴᱩ ᱮᱠᱫᱚᱢ ᱞᱟᱹᱴᱩ ᱞᱟᱹᱴᱩ ᱠᱟᱴᱟ ᱛᱟᱦᱮᱱ ᱛᱟᱠᱚᱣᱟ ᱧᱮᱞ ᱠᱟᱜ ᱩᱱᱠᱩ ᱵᱮᱥᱤ ᱱᱮᱛᱟᱨ ᱥᱚᱢᱚᱭ ᱵᱚᱨᱥᱟ ᱠᱚᱨᱮ ᱠᱷᱮᱛ ᱠᱚᱨᱮ ᱨᱚᱠᱚᱡ ᱠᱚᱦᱚᱸ ᱠᱚ ᱡᱚᱢ ᱠᱚᱣᱟ ᱦᱟᱹᱠᱩ ᱠᱚᱦᱚᱸ ᱠᱚ ᱡᱚᱢ ᱠᱚᱣᱟ ᱩᱱᱠᱩ ᱪᱮᱬᱮ ᱫᱚ᱾ ᱟᱹᱰᱤ ᱞᱟᱹᱴᱩ ᱞᱟᱹᱴᱩ ᱪᱮᱬᱮ ᱠᱚ ᱛᱟᱦᱮᱱᱟ ᱩᱱᱠᱩ ᱪᱮᱬᱮ ᱠᱚᱫᱚᱵᱮᱱ ᱡᱚᱢ ᱟᱠᱟᱟᱜ ᱠᱚᱣᱟ ᱥᱮ ᱵᱟᱝ ᱟᱞᱮᱥᱮᱫ ᱫᱚ ᱦᱠᱩ ᱪᱮᱬᱮ ᱦᱚᱸᱠᱩ ᱧᱟᱢᱚᱜ ᱜᱮᱭᱟ ᱟᱨ ᱵᱷᱟᱹᱜᱤ ᱜᱮᱞᱮ ᱥᱮᱸᱫᱽᱨᱟ ᱠᱚ ᱛᱟᱦᱮᱸᱱᱟ᱾ ᱩᱱᱠᱩ ᱪᱮᱬᱮ ᱫᱚ ᱵᱤᱥᱮᱥ ᱠᱟᱭᱛᱮ ᱨᱟᱱ ᱛᱮᱦᱚᱸ ᱜᱚᱡ ᱠᱚ ᱠᱚ ᱜᱚᱡ ᱠᱚᱣᱟ ᱟᱫᱚ ᱠᱚ ᱩᱞᱟᱹᱭ ᱛᱟᱦᱮᱱᱟ ᱟᱫᱚ ᱩᱱᱠᱩ ᱫᱚ ᱟᱞᱮ ᱫᱚ ᱱᱚᱜᱼᱝᱠᱟ ᱢᱳᱴᱟ ᱢᱚᱴᱟ ᱧᱚᱜ ᱩᱱᱠᱩᱣᱟᱜ ᱡᱟᱸᱜᱟ ᱦᱤᱥᱟᱹᱵ ᱛᱮᱜᱮ ᱯᱟᱹᱥᱤᱞ ᱞᱮ ᱚᱰᱟᱣ ᱟᱠᱣᱟ ᱥᱮ ᱚᱱᱠᱟ ᱥᱚᱠᱛᱚ ᱧᱚᱜ ᱦᱚᱴᱚᱜ ᱡᱮᱢᱚᱱ ᱤᱭ ᱛᱟᱠᱚ ᱩᱱᱠᱩᱣᱟᱜ ᱫᱚ ᱢᱟᱱᱮ ᱟᱞᱮ ᱫᱚ ᱞᱟ ᱜᱟᱰᱟᱭᱟᱞᱮ ᱢᱟᱲᱟᱝ ᱞᱮ ᱞᱟ ᱜᱟᱰᱟ ᱠᱷᱟ ᱜᱮ ᱚᱸᱰᱮ ᱦᱟᱹᱠᱩᱮ ᱠᱷᱟᱸᱡᱚ ᱠᱟᱭᱟ ᱦᱮᱸ ᱥᱮ᱾ ᱞᱟᱜᱟᱴᱟᱜ ᱫᱚ ᱡᱮᱢᱚᱱ ᱦᱚᱴᱚᱜ ᱠᱷᱟᱹᱲᱟᱹᱭ ᱟᱨ ᱞᱟᱹᱴᱩ ᱧᱚᱜ ᱜᱮᱞᱮ ᱞᱟ ᱜᱟᱰᱟ ᱠᱟᱜᱼᱟ᱾ ᱟᱨ ᱦᱚᱴᱚᱜ ᱠᱷᱩᱲ ᱛᱮᱠᱷᱟᱡ ᱯᱷᱟᱥᱤ ᱵᱟᱝ ᱯᱟᱹᱥᱤ ᱡᱟᱹᱥᱛᱤ ᱠᱟᱭᱛᱮ ᱧᱮᱞᱚᱜᱼᱟ ᱡᱮ ᱵᱟᱭ ᱯᱟᱹᱥᱤᱜ ᱛᱟᱦᱮᱱᱟ ᱩᱱᱠᱩ ᱫᱚ ᱠᱟᱴᱟ ᱠᱚᱨᱮ ᱠᱚ ᱯᱟᱹᱥᱤᱜᱼᱟ ᱵᱟᱠᱷᱟᱡ ᱦᱚᱴᱟᱛ ᱡᱩᱫᱤ ᱴᱟᱴᱠᱟᱢ ᱞᱟᱜᱟ ᱥᱟᱵᱮᱭᱟ ᱥᱮ ᱴᱩᱴᱤᱭᱮᱭᱟᱢ ᱩᱱᱤ ᱡᱩᱫᱤ ᱱᱟᱥᱮ ᱮᱢ ᱵᱚᱛᱚᱨ ᱦᱚᱪᱚ ᱫᱟᱲᱮᱭᱟᱜᱟᱭᱼᱟ ᱛᱚ ᱦᱩᱴ ᱠᱚᱨᱮ ᱵᱟᱭ ᱩᱰᱩᱠ ᱜᱚᱫᱚᱜᱼᱟ᱾ ᱟᱫᱚ ᱚᱱᱠᱟ ᱞᱮᱠᱟᱞᱮ ᱟᱞᱮ ᱫᱚ ᱞᱮ ᱥᱟᱵ ᱠᱚ ᱟᱯᱮ ᱫᱚ ᱩᱱᱠᱩ ᱪᱮᱬᱟ ᱠᱚᱫᱚᱯᱮ ᱥᱮᱸᱫᱽᱨᱟ ᱵᱟᱲᱟ ᱟᱠᱟᱫ ᱠᱚᱣᱟ ᱥᱮ ᱵᱟᱝᱟ?
ᱦᱳᱭ ᱩᱱᱠᱩ ᱫᱚ ᱥᱮᱸᱫᱽᱨᱟ ᱵᱟᱲᱟ ᱦᱩᱭ ᱟᱠᱟᱱᱟ ᱩᱱᱠᱩ ᱫᱚ ᱠᱷᱮᱛ ᱠᱚᱨᱮ ᱠᱷᱩᱵ ᱠᱚᱢ ᱠᱚ ᱦᱤᱡᱩᱜ ᱜᱮᱭᱟ᱾ ᱦᱳᱭᱥᱮ ᱵᱮᱥᱤᱨ ᱵᱷᱟᱜ ᱠᱚᱫᱚ ᱱᱚᱣᱟ ᱱᱟᱹᱭ ᱠᱚᱨᱮ ᱠᱚ ᱧᱟᱢᱚᱜ ᱜᱮᱭᱟ ᱟᱨᱠᱤ ᱩᱱᱠᱩ ᱫᱚ᱾ ᱦᱳᱭᱥᱮ ᱛᱚ ᱠᱷᱮᱛ ᱠᱚᱨᱮ ᱫᱚ ᱱᱚᱣᱟ ᱡᱟᱦᱟᱸ ᱟᱵᱚᱣᱟᱜ ᱡᱟᱦᱟᱸ ᱥᱤᱡᱤᱱ ᱠᱚᱨᱮ ᱠᱚ ᱦᱤᱡᱩᱜ ᱜᱮᱭᱟ ᱱᱚᱣᱟ ᱡᱟᱦᱟᱸ ᱦᱳᱲᱳ ᱥᱤᱡᱤᱱ ᱨᱮᱜᱮ ᱵᱤᱥᱮᱥ ᱠᱚᱨᱮ ᱟᱨᱠᱤ ᱮᱴᱟᱜ ᱥᱤᱡᱤᱱ ᱠᱚᱫᱚ ᱵᱟᱠᱚ ᱦᱤᱡᱩᱜ ᱜᱮᱭᱟ᱾ ᱡᱟᱦᱟᱸ ᱦᱩᱲᱩ ᱥᱤᱨ ᱥᱚᱢᱚᱭ ᱦᱳᱭᱥᱮ᱾ ᱥᱮ ᱦᱩᱲᱩ ᱱᱚᱣᱟ ᱮᱸ ᱱᱚᱜᱼ ᱱᱚᱣᱟ ᱠᱚ ᱥᱚᱢᱚᱭ ᱜᱮ ᱢᱟᱱᱮ ᱵᱮᱥᱤ ᱫᱚ ᱦᱩᱭᱩᱜ ᱜᱮᱭᱟ ᱟᱨᱠᱤ ᱱᱚᱶᱟ ᱩᱱᱠᱩ ᱠᱚᱫᱚ ᱠᱚ ᱦᱤᱡᱩᱜ ᱜᱮᱭᱟ ᱟᱨ ᱩᱱᱠᱩ ᱡᱷᱟᱹᱞᱤ ᱫᱚᱞᱮ ᱡᱷᱟᱹᱞᱤ ᱵᱟᱲᱟ ᱟᱠᱟᱫ ᱠᱚᱣᱟ ᱡᱟᱞ ᱠᱚ ᱢᱟᱱᱮ ᱯᱟᱹᱥᱤ ᱠᱚᱛᱮ ᱦᱳᱭᱥᱮ᱾ ᱟᱨ ᱱᱟᱹᱭ ᱠᱚᱨᱮ ᱦᱚᱸ ᱡᱟᱦᱟᱸ ᱚᱯᱷᱥᱤᱡᱮᱱ ᱟᱹᱨᱠᱤ᱾ ᱪᱟᱞᱟᱣ ᱵᱟᱲᱟ ᱦᱩᱭ ᱠᱟᱱᱟ ᱟᱨ ᱚᱱᱟ ᱡᱟᱦᱟᱸ ᱩᱱᱠᱩ ᱫᱚ ᱢᱟᱱᱮ ᱚᱱᱟ ᱠᱟᱛᱟ ᱠᱚᱨᱮ ᱠᱚ ᱛᱟᱦᱮᱱ ᱜᱮᱭᱟ ᱛᱚ᱾ ᱚᱱᱟ ᱦᱟᱹᱠᱩ ᱠᱚᱠᱚ ᱧᱮᱞ ᱠᱚᱣᱟ ᱥᱮ᱾ ᱨᱚᱠᱚᱡ ᱠᱚᱠᱚ ᱧᱮᱞ ᱠᱚᱣᱟ᱾ ᱚᱱᱟ ᱥᱚᱢᱚᱭ ᱮ ᱡᱩᱫᱤ ᱞᱮ ᱫᱤᱥᱟᱹ ᱠᱚᱣᱟ ᱡᱮ ᱚᱱᱠᱟ ᱵᱷᱟᱴᱳᱞ ᱛᱮ ᱥᱮ ᱚᱱᱟ ᱡᱟᱦᱟᱸ ᱪᱟᱯᱟᱫ ᱡᱟᱞ ᱛᱮᱦᱚᱸ ᱞᱮ ᱡᱷᱟᱹᱞᱤ ᱵᱟᱲᱟ ᱠᱚᱜᱮ ᱜᱮᱭᱟ᱾ ᱦᱳᱭ ᱟᱨ ᱩᱱᱠᱩ ᱥᱤᱵᱤᱞ ᱦᱚᱸ ᱟᱹᱰᱤ ᱢᱚᱸᱡᱽ ᱜᱮᱠᱚ ᱥᱤᱵᱤᱞ ᱜᱮᱭᱟ᱾ ᱟᱹᱰᱤ ᱮ ᱡᱷᱟᱹᱞ ᱡᱷᱟᱹᱞ ᱡᱟᱸᱜᱟ ᱛᱟᱠᱚ ᱥᱮ ᱟᱨ ᱟᱹᱰᱤ ᱡᱮᱞᱮᱧ ᱜᱮ ᱵᱚᱦᱚᱜ ᱟᱠᱚ ᱟᱨ ᱟᱠᱚ ᱦᱚᱸ ᱟᱹᱰᱤ ᱠᱚ ᱢᱟᱨᱟᱝ ᱜᱮᱭᱟ᱾ ᱮᱢᱱᱤ ᱪᱮᱸᱬᱮ ᱠᱷᱚᱱ ᱫᱚ ᱦᱚᱭ ᱥᱮ ᱦᱮᱸ, ᱟᱯᱮ ᱫᱚ? ᱜᱚᱝᱠᱮ ᱛᱟᱦᱞᱮ ᱚᱱᱟ ᱯᱟᱹᱥᱤ ᱠᱚᱛᱮ ᱜᱮ ᱯᱮ ᱡᱷᱟᱹᱞᱤ ᱵᱟᱲᱟ ᱠᱚᱣᱟ ᱵᱟᱝ?
ᱦᱳᱭ ᱜᱚᱝᱠᱮ ᱯᱟᱹᱥᱤ ᱟᱨ ᱚᱱᱠᱟ ᱯᱷᱟᱸᱫᱤ ᱞᱮᱠᱟᱱᱟᱜ ᱢᱮᱱᱟᱜᱼᱟ, ᱞᱟᱹᱴᱩ ᱞᱟᱹᱴᱩ ᱡᱟᱦᱟᱸ ᱫᱚ ᱩᱱᱠᱩ ᱞᱟᱹᱜᱤᱫ ᱜᱮ ᱛᱮᱭᱟᱨ ᱦᱩᱭ ᱠᱟᱱᱟ᱾ ᱵᱤᱥᱮᱥ ᱠᱟᱭᱛᱮ ᱟᱞᱮ ᱥᱮᱫ ᱠᱚ ᱦᱤᱡᱩᱜ ᱠᱷᱟᱹᱛᱤᱨ ᱛᱮ᱾ ᱡᱚᱢ ᱨᱮᱦᱚᱸ ᱟᱹᱰᱤ ᱠᱚ ᱥᱤᱵᱤᱞ ᱜᱮᱭᱟ ᱟᱨ ᱥᱚᱠᱛᱚ ᱜᱮ ᱡᱟᱝ ᱠᱚ ᱡᱤᱞ ᱠᱚ ᱵᱩᱡᱷᱟᱹᱜ ᱛᱟᱠᱚᱣᱟ᱾ ᱟᱫᱚ ᱩᱱᱠᱩ ᱢᱟ ᱜᱚᱝᱠᱮ ᱩᱱᱠᱩ ᱪᱮᱬᱮ ᱠᱚ ᱦᱩᱭᱮᱱ ᱦᱮᱸ ᱜᱚᱝᱠᱮ, ᱛᱚᱵᱮ ᱟᱵᱮᱱ ᱫᱚ ᱜᱚᱝᱠᱮ ᱦᱚᱸ ᱩᱱᱠᱩ ᱥᱮᱨᱦᱟ ᱞᱤᱧᱴ ᱥᱮ ᱫᱟᱜ ᱠᱟᱦᱩᱸ ᱠᱚᱫᱚ ᱵᱮᱱ ᱥᱮᱸᱫᱽᱨᱟ ᱠᱟᱫ ᱠᱚᱣᱟ ᱥᱮ ᱵᱟᱝ᱾ ᱟᱞᱮ ᱥᱮᱫ ᱫᱚ ᱱᱚᱜᱼᱚᱭ ᱫᱟᱜ ᱠᱟᱹᱦᱩ ᱥᱮ ᱥᱮᱸᱫᱽᱨᱟ ᱞᱤᱧ ᱫᱚ ᱡᱟᱹᱥᱛᱤ ᱠᱚ ᱧᱟᱢᱚᱜᱼᱟ᱾ ᱟᱞᱮ ᱫᱚ ᱥᱮᱨᱟᱞᱤ ᱥᱮᱨᱟᱞᱤ ᱦᱮᱸ ᱚᱱᱠᱟ ᱨᱟᱱ ᱠᱚᱦᱚᱸ ᱠᱚ ᱮᱢᱟ ᱠᱚ ᱜᱮᱭᱟ ᱟᱨ ᱚᱠᱚᱭ ᱫᱚ ᱚᱱᱠᱟ ᱪᱟᱨᱟ ᱠᱚ ᱠᱚ ᱜᱤᱰᱤ ᱟᱠᱚᱣᱟ ᱟᱨ ᱠᱟᱴᱟ ᱠᱚᱨᱮ ᱠᱚ ᱯᱟᱹᱥᱤ ᱠᱚ ᱛᱟᱦᱮᱸᱱᱟ᱾ ᱜᱮᱰᱮ ᱞᱮᱠᱟ ᱜᱮ ᱧᱮᱞ ᱛᱮᱫᱚ ᱟᱫᱚ ᱮᱸ ᱠᱟᱹᱴᱤᱡ ᱵᱷᱤᱱᱟᱹ ᱧᱚᱜ ᱠᱚ ᱧᱮᱞᱚᱜᱼᱟ᱾ ᱩᱱᱠᱩ ᱯᱩᱴᱩᱨ ᱯᱩᱴᱩᱨ ᱠᱚ ᱧᱮᱞᱚᱜᱼᱟ ᱦᱮᱸᱥᱮ᱾ ᱡᱚᱢ ᱨᱮᱦᱚᱸ ᱠᱟᱹᱴᱤᱡ, ᱟᱹᱰᱤ ᱱᱟᱯᱟᱭ ᱵᱩᱡᱩᱜᱼᱟ᱾ ᱥᱮᱨᱟᱞᱤ ᱜᱮᱰᱮ ᱞᱮᱠᱟ ᱧᱮᱞ ᱛᱮ, ᱡᱚᱢ ᱛᱮ᱾ ᱟᱹᱰᱤ ᱱᱟᱯᱟᱭ ᱠᱚᱡ ᱵᱩᱡᱩᱜᱼᱟ ᱟᱨ ᱨᱟᱜ ᱦᱚᱸ ᱢᱟᱱᱮ ᱩᱱᱠᱩ ᱫᱚ ᱜᱟᱫᱮᱞ ᱛᱮᱜᱮ ᱠᱚ ᱛᱟᱦᱮᱱᱟ, ᱫᱟᱜ ᱠᱚᱨᱮ ᱜᱮᱠᱚ ᱛᱟᱦᱮᱱᱟ᱾ ᱟᱨ ᱵᱤᱞᱤ ᱠᱚ ᱟᱢᱫᱟ ᱜᱟᱱ ᱛᱚ ᱩᱱᱠᱩ ᱪᱮᱬᱮ ᱠᱚᱫᱚᱵᱚᱱ ᱧᱮᱞ ᱟᱠᱟᱫ ᱠᱚᱣᱟ ᱥᱮ᱾ ᱥᱮᱨᱦᱟᱞᱤᱝ ᱫᱟᱜ ᱠᱟᱸᱦᱩ
ᱢᱟᱱᱮ ᱜᱮᱰᱮ ᱞᱮᱠᱟ ᱜᱮ ᱫᱟᱜ ᱠᱚᱨᱮ ᱠᱚ, ᱚᱱᱮ ᱠᱚ ᱢᱟᱱᱮ ᱯᱟᱭᱨᱟᱜ ᱜᱮᱭᱟ ᱠᱚ ᱵᱟᱝ?
ᱦᱳᱭ ᱜᱚᱝᱠᱮ ᱦᱮᱸ, ᱟᱨ ᱡᱟᱦᱟᱸ ᱢᱚᱪᱟ ᱢᱮᱱᱟᱜ ᱛᱟᱠᱚᱣᱟ ᱜᱮᱰᱮ ᱞᱮᱠᱟ ᱜᱮ ᱢᱚᱪᱟ ᱠᱚᱦᱚᱸ ᱛᱟᱦᱮᱱ ᱛᱟᱠᱚᱣᱟ᱾
ᱦᱳᱭ ᱟᱫᱚ ᱱᱩᱠᱩ ᱫᱚ ᱡᱚᱢ ᱵᱟᱲᱟ ᱦᱩᱭ ᱟᱠᱟᱱᱟ᱾ ᱱᱩᱠᱩ ᱫᱚ ᱮᱢᱱᱤ ᱫᱟᱜ ᱜᱮᱰᱮ ᱦᱳᱭ ᱥᱮ ᱦᱮ ᱦᱮᱸᱫᱮ ᱜᱮ ᱠᱚ ᱧᱮᱞᱚᱜᱼᱟ ᱛᱚ?
ᱦᱳᱭ ᱜᱚᱝᱠᱮ ᱦᱮᱸ᱾
ᱦᱮᱸ ᱩᱱᱠᱩ ᱫᱚ ᱥᱟᱵᱽ ᱵᱟᱲᱟ ᱦᱩᱭ ᱟᱠᱟᱱᱟ᱾ ᱦᱮᱸ ᱟᱨ ᱱᱚᱣᱟ ᱩᱱᱠᱩ ᱥᱟᱵᱽ ᱫᱚ ᱟᱫᱚ ᱚᱱᱮ ᱚᱱᱠᱟ ᱫᱚ ᱥᱟᱵᱽ ᱵᱟᱝ ᱜᱟᱱᱚᱜ, ᱚᱱᱟ ᱵᱷᱟᱴᱚᱞ ᱢᱟᱴᱚᱞ ᱛᱮᱜᱮ ᱞᱮ ᱥᱟᱵ ᱵᱟᱲᱟ ᱠᱚᱜᱮ ᱜᱮᱭᱟ ᱟᱹᱨᱠᱤ᱾
ᱦᱳᱭ ᱜᱚᱝᱠᱮ ᱟᱫᱚ ᱩᱱᱠᱩ ᱫᱚ ᱩᱱᱠᱩ ᱡᱟᱦᱟᱸ ᱞᱟᱡ ᱛᱮ ᱞᱟᱡᱽ ᱴᱷᱮᱡ ᱫᱚ ᱩᱱᱠᱩᱣᱟᱜ ᱫᱚ ᱯᱩᱴᱩᱨ ᱯᱩᱴᱩᱨ ᱛᱟᱦᱮᱱᱟ᱾ ᱟᱫᱚ ᱧᱮᱞ ᱧᱮᱞ ᱟᱠᱟᱫ ᱠᱚ ᱠᱷᱟᱱ ᱴᱷᱤᱠ ᱵᱮᱱ ᱵᱩᱡᱷᱟᱹᱣᱟ ᱡᱮ ᱞᱟᱡ ᱴᱷᱮᱡ ᱯᱩᱴᱩᱨ ᱯᱩᱴᱩᱨ ᱠᱚ ᱛᱟᱦᱮᱱᱟ᱾ ᱜᱮᱰᱮ ᱞᱮᱠᱟ ᱜᱮ ᱠᱟᱴᱟ ᱛᱟᱠᱚ᱾ ᱟᱨ ᱜᱮᱰᱮ ᱞᱮᱠᱟᱜᱮ ᱢᱩᱴᱷᱮᱡ ᱟᱫᱚ ᱢᱚᱪᱟ ᱛᱟᱦᱮᱱ ᱛᱟᱠᱚᱣᱟ ᱦᱟᱸᱜ ᱜᱮᱰᱮ ᱞᱮᱠᱟ ᱜᱮ᱾ ᱟᱫᱚ ᱞᱟᱹᱭ ᱵᱤᱱ ᱢᱟ
ᱦᱳᱭ᱾ ᱟᱫᱚ ᱩᱱᱠᱩ ᱫᱚ ᱢᱟᱱᱮ ᱚᱱᱠᱟ ᱯᱟᱹᱥᱤ ᱠᱚᱛᱮ ᱫᱚ ᱚᱱᱠᱟ ᱫᱚ ᱵᱟᱠᱚ ᱡᱷᱟᱹᱞᱤᱜ ᱜᱮᱭᱟ ᱦᱳᱭ ᱥᱮ ᱪᱮᱫᱟᱜ ᱥᱮ ᱩᱱᱠᱩ ᱫᱚ ᱦᱤᱡᱩᱜ ᱟᱠᱚ, ᱚᱱᱟ ᱡᱟᱦᱟᱸ ᱜᱟᱹᱰᱭᱟᱹ ᱨᱮᱱᱟᱜ ᱡᱟᱦᱟᱸ ᱤᱭᱟᱹ ᱠᱚ ᱟᱨᱠᱤ, ᱛᱟᱞᱟ ᱠᱚᱨᱮ ᱡᱟᱦᱟᱸ ᱠᱷᱩᱱᱴᱤ ᱠᱚ ᱥᱮ ᱡᱷᱟᱱᱴᱤ ᱠᱚ ᱠᱚ ᱫᱚᱦᱚ ᱠᱟᱜᱼᱟ ᱦᱳᱭ, ᱟᱸᱬᱜᱚ ᱛᱚᱨᱟ ᱚᱸᱰᱮ ᱠᱚ ᱚᱸᱰᱮ ᱯᱳᱭᱞᱳ ᱠᱚ ᱟᱬᱜᱚᱱᱟ ᱛᱟᱨᱯᱚᱨᱮ ᱫᱟᱜ ᱨᱮᱠᱚ ᱡᱚᱵᱮᱜᱼᱟ ᱾ ᱦᱳᱭ ᱥᱮ, ᱟᱨ ᱩᱱᱠᱩ ᱦᱚᱸ ᱜᱮᱰᱮ ᱞᱮᱠᱟ ᱜᱮ ᱢᱟᱱᱮ ᱱᱚᱰᱮ ᱢᱤᱫᱴᱷᱮᱱ ᱠᱚ ᱰᱩᱵᱩᱡᱚᱜᱼᱟ ᱟᱨ ᱟᱹᱰᱤ ᱥᱟᱺᱜᱤᱧ ᱨᱮ ᱦᱟᱱᱛᱮ ᱨᱮᱠᱚ ᱨᱟᱠᱟᱵᱼᱟ ᱾ ᱦᱳᱭ ᱛᱟᱦᱚᱞᱮ ᱜᱚᱢᱠᱮᱼᱼ ᱟᱫᱚ ᱩᱱᱠᱩ ᱫᱚᱠᱩ ᱵᱷᱟᱴᱳᱞ ᱛᱮ ᱪᱮᱦᱨᱟ ᱫᱚ ᱜᱚᱡ ᱫᱚ ᱟᱞᱮ ᱫᱚ ᱵᱟᱞᱮ ᱜᱚᱡ ᱵᱟᱲᱟ ᱟᱠᱟᱫ ᱠᱚᱣᱟ ᱾ ᱟᱨ ᱟᱯᱮ ᱫᱚ ᱛᱟᱦᱚᱞᱮ ᱩᱱᱠᱩ ᱫᱚ ᱪᱮᱫ ᱞᱮᱠᱟ ᱠᱟᱛᱮ ᱯᱮ ᱜᱚᱡ ᱠᱚᱜᱮ ᱜᱮᱭᱟ? ᱡᱩᱫᱤ ᱵᱤᱱ ᱞᱟᱹᱭ ᱞᱮᱠᱷᱟᱱ ᱟᱞᱮᱦᱚᱸ ᱠᱟᱹᱡ ᱞᱮ ᱵᱟᱲᱟᱭ ᱧᱚᱜ ᱜᱮᱭᱟ ᱟᱹᱨᱠᱤ ᱾
ᱮᱸ ᱯᱟᱹᱥᱤ ᱢᱮᱱᱟᱜ ᱟᱠᱟᱫᱟ ᱚᱱᱠᱟ ᱠᱟᱴᱟ ᱨᱮ ᱯᱟᱹᱥᱤ ᱠᱚ ᱛᱟᱦᱮᱱᱟᱠᱚ ᱾ ᱠᱟᱴᱟ ᱨᱮᱠᱚ ᱯᱟᱹᱥᱤᱜ ᱛᱟᱦᱮᱱᱟ ᱦᱮᱸᱥᱮ ᱟᱨ ᱯᱷᱟᱸᱫᱤ ᱨᱮᱦᱚᱸ ᱠᱚ ᱯᱷᱟᱸᱫᱤᱜ ᱛᱟᱦᱮᱱ ᱜᱮᱭᱟ ᱚᱱᱠᱟ ᱾ ᱮᱸ ᱡᱚᱠᱷᱚᱱ ᱠᱚ ᱰᱩᱵᱩᱡ ᱰᱩᱵᱩᱡ ᱯᱟᱭᱨᱟᱜ ᱜᱮᱭᱟ ᱠᱚ ᱥᱮ ᱦᱟᱸᱜᱼᱼ ᱛᱚᱠᱷᱚᱱ ᱚᱱᱟ ᱯᱷᱟᱸᱫᱤ ᱛᱮᱦᱚᱸ ᱠᱚ ᱯᱷᱟᱸᱫᱤ ᱠᱚ ᱛᱟᱦᱮᱱ ᱜᱮᱭᱟᱞᱮ, ᱟᱨᱼᱼ ᱨᱟᱱ ᱨᱟᱱ ᱠᱚᱦᱚᱸ ᱠᱚ ᱮᱢ ᱮᱢᱟ ᱠᱚ ᱜᱮᱭᱟ ᱚᱱᱟ ᱥᱟᱶᱛᱮ ᱟᱹᱰᱤ ᱞᱚᱜᱚᱱ ᱠᱚᱼᱼ ᱥᱟᱵᱚᱜ ᱜᱮᱭᱟ ᱩᱱᱠᱩ ᱟᱨ ᱫᱚᱢᱮ ᱠᱚ ᱡᱚᱢᱟ ᱜᱮᱰᱮ ᱪᱮᱫ ᱞᱮᱠᱟ ᱾ ᱡᱚᱢ ᱞᱟᱹᱜᱤᱫ ᱠᱚ ᱤᱭᱟᱹ ᱵᱟᱲᱟᱭᱟ ᱟᱨ ᱱᱚᱝᱠᱟ ᱡᱩᱫᱤ ᱪᱟᱨᱟᱢ ᱮᱢᱟᱣᱟᱠᱚ ᱠᱷᱟᱱᱼᱼ ᱞᱚᱜᱚᱱ ᱛᱮᱠᱚ ᱡᱚᱢᱟ ᱩᱱᱠᱩ ᱫᱚ ᱦᱮᱸᱥᱮ ᱾ ᱟᱨ ᱜᱚᱢᱠᱮᱼᱼ ᱱᱚᱜᱼᱚ ᱱᱚᱝᱠᱟ ᱩᱱᱠᱩᱣᱟᱜ ᱵᱤᱞᱤ ᱦᱚᱸ ᱢᱤᱫ ᱫᱷᱟᱣ ᱨᱮ ᱫᱚᱢᱮ ᱡᱟᱹᱥᱛᱤ ᱠᱚ ᱵᱤᱞᱤᱭᱟ ᱾ ᱡᱟᱦᱟᱸ ᱫᱚ ᱛᱟᱞᱮ ᱫᱟᱨᱮ ᱡᱟᱦᱟᱸ ᱨᱟᱹᱯᱩᱫ ᱠᱚᱜ ᱦᱮᱸᱥᱮ ᱜᱚᱡ ᱠᱚ ᱚᱱᱟ ᱛᱟᱞᱮ ᱤᱭᱟᱹ ᱼᱼ ᱠᱚᱨᱮ ᱠᱚ ᱵᱤᱞᱤᱭᱟ ᱚᱱᱟ ᱥᱟᱶᱛᱮ ᱮᱸ ᱠᱷᱮᱛ ᱟᱲᱮ ᱠᱚᱨᱮ ᱦᱚᱸᱠᱚ ᱵᱤᱞᱤᱭ ᱜᱮᱭᱟ ᱡᱟᱦᱟᱸ ᱫᱚ ᱡᱷᱩᱲ ᱡᱷᱩᱲ ᱠᱚᱨᱮᱼᱼ ᱛᱩ ᱦᱩᱜ ᱩᱭᱝᱠᱩ ᱛᱚᱵᱮ ᱟᱯᱮ ᱫᱚᱯᱮ ᱮᱸ ᱥᱟᱵ ᱠᱟᱛᱮᱫ ᱡᱚᱢ ᱡᱟᱦᱟᱸ ᱫᱚᱼᱼ ᱵᱷᱟᱹᱡᱤ ᱠᱟᱛᱮᱫ ᱡᱚᱢ ᱟᱹᱰᱤ ᱱᱟᱯᱟᱭ ᱵᱩᱡᱷᱟᱹᱜᱼᱟ ᱛᱚᱵᱮ ᱡᱚᱢ ᱠᱟᱜ ᱠᱚᱜᱮᱭᱟ ᱥᱮ?
ᱦᱮᱸ ᱡᱚᱢ ᱫᱚ ᱡᱚᱢ ᱵᱟᱲᱟ ᱦᱩᱭ ᱠᱟᱱᱟ ᱟᱨ ᱢᱟᱱᱮ ᱟᱹᱰᱤ ᱢᱚᱸᱡᱽ ᱠᱚ ᱵᱩᱡᱷᱟᱹᱜ ᱜᱮᱭᱟ ᱦᱳᱭ ᱥᱮ ᱾ ᱟᱨ ᱱᱩᱠᱩ ᱫᱚ ᱢᱟᱱᱮᱼᱼ ᱵᱤᱥᱤ ᱡᱩᱫᱤ ᱟᱵᱚ ᱫᱚᱵᱚᱱ ᱤᱭᱟᱹ ᱠᱚᱣᱟ ᱢᱟᱱᱮ ᱦᱚᱲᱢᱚ ᱫᱚ ᱠᱟᱹᱡ ᱠᱮᱴᱮᱡ ᱵᱷᱟᱵᱽ ᱛᱟᱦᱮᱱ ᱛᱟᱠᱚᱣᱟ ᱜᱮᱭᱟ ᱦᱳᱭ ᱥᱮ ᱾ ᱛᱚ ᱱᱩᱝᱠᱩ ᱫᱚ ᱢᱟᱱᱮ ᱚᱱᱠᱟ ᱦᱟᱞᱠᱟ ᱵᱷᱟᱹᱡᱤ ᱠᱟᱛᱮᱜ ᱪᱮᱫ ᱠᱟᱹᱡᱽ ᱢᱟᱱᱮ ᱵᱚ ᱥᱤᱫᱽᱫᱷᱚ ᱦᱚᱪᱚ ᱧᱚᱜ ᱠᱚᱣᱟᱼᱼ ᱦᱚᱭ ᱛᱟᱦᱞᱮ ᱢᱟᱱᱮ ᱡᱤᱞ ᱠᱚ ᱟᱹᱰᱤ ᱡᱩᱛ ᱵᱩᱡᱷᱟᱹᱜ ᱜᱮᱭᱟ ᱟᱨᱠᱤ ᱦᱟᱞᱠᱟ ᱞᱟᱹᱵᱤᱫ ᱧᱚᱜᱼᱼ ᱟᱨ ᱟᱹᱰᱤ ᱟᱹᱰᱤ ᱢᱚᱸᱡᱽ ᱜᱮᱠᱚ ᱥᱤᱵᱤᱞᱟ ᱟᱨᱠᱤ ᱦᱟᱞᱠᱟ ᱠᱟᱹᱡᱽ ᱡᱩᱫᱤ ᱵᱚᱱ ᱡᱷᱟᱞ ᱡᱷᱟᱞ ᱠᱟᱛᱮ ᱡᱩᱫᱤ ᱵᱚᱱ ᱟᱸᱬᱜᱚ ᱠᱚ ᱠᱷᱟᱡ ᱾ ᱦᱚᱭ ᱥᱮᱼᱼ
ᱦᱚᱭ ᱜᱚᱝᱠᱮ ᱦᱮᱸ ᱟᱫᱚ ᱜᱚᱝᱠᱮ ᱩᱝᱠᱩᱼᱼ ᱯᱮ ᱥᱮᱸᱫᱽᱨᱟᱣ ᱠᱟᱫ ᱠᱚᱣᱟ ᱛᱚᱵᱮ ᱜᱚᱝᱷᱠᱮ ᱛᱚᱵᱮ ᱜᱚᱝᱠᱮ ᱱᱤᱛᱚᱜ ᱫᱚ ᱠᱟᱹᱴᱤᱡ ᱜᱩᱰᱩ ᱥᱮᱸᱼᱼ ᱥᱮᱸᱫᱽᱨᱟ ᱥᱮᱫ ᱞᱤᱧ ᱪᱟᱞᱟᱣ ᱞᱮᱱ ᱜᱮ ᱦᱮᱸ ᱥᱮ ᱛᱚ ᱦᱚᱜᱼᱚᱭᱼᱼ ᱟᱯᱮ ᱫᱚ ᱦᱚᱜᱼᱚᱭ ᱜᱩᱰᱩ ᱥᱮᱸᱫᱽᱨᱟ ᱫᱚ ᱦᱚᱜᱼᱚᱭ ᱡᱮᱢᱚᱱ ᱟᱲᱤ ᱟᱲᱤ ᱛᱟᱲᱟ ᱵᱚᱱ ᱞᱟᱜ ᱜᱮᱭᱟ ᱛᱚ ᱦᱚᱜᱼᱚ ᱱᱚᱝᱼᱼ ᱠᱟᱼᱼ ᱱᱮᱛᱟᱲ ᱫᱚ ᱟᱲᱮ ᱛᱟᱲᱟᱣ ᱫᱚᱯᱮ ᱪᱟᱞᱟᱜ ᱜᱮᱭᱟ ᱥᱮ ᱵᱟᱝ ᱦᱚᱜᱼᱚᱭ ᱡᱟᱦᱟ ᱫᱚ ᱠᱷᱮᱛ ᱦᱩᱲᱩ ᱠᱚ ᱨᱟᱠᱟᱵ ᱠᱟᱛᱮ ᱾ ᱦᱮᱸ ᱦᱚᱜᱼᱚᱝᱠᱟ ᱟᱹᱲᱮ ᱛᱟᱲᱟᱣ ᱠᱚᱫᱚ ᱯᱮ ᱪᱟᱞᱟᱜ ᱛᱟᱦᱮᱱ ᱜᱮᱭᱟ ᱥᱮ ᱵᱟᱝ?
ᱦᱚᱭ ᱮᱠᱫᱚᱢ ᱮᱠᱫᱚᱢ ᱚᱱᱟ ᱠᱚᱫᱚ ᱪᱟᱞᱟᱣ ᱵᱟᱲᱟ ᱦᱩᱭ ᱠᱟᱱᱟ ᱾ ᱥᱮ ᱪᱟᱞᱟᱣ ᱵᱟᱲᱟ ᱦᱩᱭᱩᱜ ᱜᱮᱭᱟ ᱦᱳᱭ ᱥᱮ ᱟᱫᱚ ᱜᱚᱝᱠᱮᱼᱼ ᱱᱚᱣᱟ ᱠᱚᱫᱚ ᱦᱩᱭᱩᱜ ᱠᱟᱱᱟ ᱡᱮ ᱵᱤᱥᱮᱥ ᱠᱚᱨᱮ ᱫᱚ ᱚᱝᱠᱟ ᱪᱟᱞᱟᱣ ᱵᱟᱲᱟ ᱦᱩᱭ ᱠᱟᱱᱟ ᱡᱮ ᱮᱢᱱᱤ ᱫᱤᱱᱼᱼ ᱦᱚᱭ ᱪᱮ ᱦᱮᱸ ᱟᱲᱮ ᱠᱚ ᱞᱟ ᱠᱟᱛᱮᱫ ᱡᱮ ᱜᱩᱰᱩ ᱠᱚ ᱟᱨᱼᱼ ᱜᱚᱴᱟ ᱟᱲᱮ ᱫᱚ ᱵᱟᱞᱮ ᱛᱟᱲᱟᱣ ᱜᱮᱭᱟ ᱦᱚᱭ ᱥᱮ ᱾ ᱪᱮᱫᱟᱜ ᱥᱮ ᱡᱟᱦᱟᱸᱭ ᱢᱟᱹᱞᱤᱠᱟᱜ ᱠᱷᱮᱛ ᱠᱟᱱᱟ ᱥᱮ ᱡᱟᱦᱟᱸᱭ ᱦᱚᱲᱟᱜ ᱠᱷᱮᱛ ᱠᱟᱱᱟ ᱠᱷᱮᱛ ᱛᱚ ᱱᱚᱥᱴᱚᱜᱼᱟ ᱚᱱᱟ ᱠᱷᱟᱛᱤᱨ ᱜᱮᱼᱼ ᱟᱫᱚ ᱟᱞᱮ ᱫᱚ ᱢᱟᱱᱮ ᱯᱩᱨᱟᱹ ᱟᱲᱮ ᱫᱚ ᱵᱟᱞᱮ ᱛᱟᱲᱟᱣ ᱜᱮᱭᱟ ᱾ ᱢᱤᱫ ᱫᱷᱟᱨᱮ ᱞᱮ ᱛᱟᱲᱟᱣ ᱜᱮᱭᱟ ᱢᱟᱱᱮ ᱵᱟᱨ ᱥᱮᱡ ᱞᱮ ᱛᱟᱲᱟᱣ ᱜᱮᱭᱟ ᱢᱤᱫᱴᱟᱝ ᱟᱲᱮ ᱨᱮᱼᱼ ᱟᱨ ᱢᱤᱫ ᱥᱟᱭᱤᱰ ᱫᱚ ᱚᱱᱟ ᱡᱟᱦᱟᱸ ᱴᱩᱠᱩᱡ ᱨᱮ ᱵᱩᱥᱩᱵ ᱠᱚ ᱮᱢ ᱠᱟᱛᱮᱜᱼᱼ